ᱜᱚᱝᱠᱮ ᱮᱢᱚᱜ ᱠᱟᱱᱟ ᱤᱧᱟᱜ
ᱦᱮᱸ ᱜᱚᱢᱠᱮ ᱡᱚᱦᱟᱨ ᱜᱮ ᱨᱚᱲ ᱟᱸᱡᱚᱢᱚᱜ ᱠᱟᱱᱟ᱾
ᱟᱪᱷᱟ ᱛᱟᱦᱟᱞᱮ ᱵᱮᱥ ᱵᱟᱲᱟ ᱜᱮᱭᱟᱢ?
ᱦᱮᱸ ᱮᱠᱷᱚᱱ ᱫᱚ ᱵᱮᱥ ᱵᱷᱟᱲᱟ ᱜᱮ ᱢᱤᱱᱟᱹᱧᱟ᱾ ᱟᱢᱜᱮ ᱚᱠᱟᱞᱮᱠᱟ ᱢᱮᱱᱟᱜ ᱢᱮᱭᱟ?
ᱟᱪᱷᱟ ᱤᱧᱮᱢ ᱠᱩᱞᱤ ᱠᱤᱫᱤᱧᱟ ᱤᱧ ᱵᱮᱥ ᱜᱮᱤᱭᱟᱹᱧ ᱥᱮ ᱵᱟᱝ ᱱᱚᱣᱟ ᱟᱸᱡᱚᱢ ᱠᱟᱛᱮ ᱱᱟᱯᱟᱭᱤᱧ ᱵᱩᱡ ᱠᱮᱫᱟ ᱦᱮᱸ ᱯᱮ ᱤᱧ ᱦᱚᱸ ᱱᱟᱦᱟᱜ ᱱᱤᱛᱚᱜ ᱫᱚ ᱱᱟᱯᱟᱭ ᱜᱮ ᱢᱤᱱᱟᱹᱧᱟ᱾ ᱟᱨ ᱫᱟᱜ ᱡᱟᱹᱲᱤᱧ ᱪᱟᱞᱟᱣ ᱦᱩᱭ ᱞᱮᱱᱟ ᱠᱷᱮᱛ ᱵᱟᱹᱫᱽ ᱥᱮᱜᱽ ᱟᱫᱚ ᱫᱟᱜ ᱛᱮ ᱠᱟᱹᱴᱤᱡ ᱤᱧ ᱞᱚᱦᱚᱫ ᱞᱮᱱᱟ ᱟᱫᱚ ᱚᱱᱟᱜᱮ ᱨᱟᱵᱟᱝ-ᱨᱟᱵᱟᱝ ᱨᱮᱭᱟᱲ ᱨᱮᱭᱟᱲᱤᱧ ᱵᱩᱡ ᱮᱫᱟ ᱠᱟᱹᱴᱤᱡ, ᱨᱩᱣᱟᱹ ᱦᱩᱭ ᱫᱟᱲᱮᱭᱟᱜᱼᱟ ᱦᱮᱸᱥᱮ, ᱛᱟᱦᱚᱞᱮ ᱠᱟᱹᱢᱤ ᱠᱚᱫᱚ ᱪᱮᱜᱽ ᱠᱚᱢ ᱠᱟᱹᱢᱤ ᱵᱟᱲᱟᱭᱮᱫᱟ?
ᱠᱟᱹᱢᱤ ᱠᱚᱫᱚ ᱚᱱᱠᱟ ᱫᱚ
ᱪᱮᱜᱽ
ᱥᱮᱫ ᱛᱚ ᱡᱟᱦᱟᱸ ᱞᱮᱠᱟᱢ ᱞᱟᱹᱭ ᱠᱮᱜᱼᱟ ᱡᱮ ᱲ ᱠᱚᱛᱮ ᱞᱚᱦᱚᱱ ᱱᱚᱜ ᱛᱚ ᱦᱩᱭᱩᱜ ᱛᱟᱵᱚᱱ ᱜᱮᱭᱟ ᱵᱟᱢ ᱞᱚᱦᱚᱫ ᱞᱮᱱᱠᱷᱟᱱ ᱛᱚ ᱪᱟᱥ ᱠᱟᱹᱢᱤ ᱠᱚᱦᱚᱸ ᱛᱚ, ᱟᱨ ᱞᱟᱦᱟᱥᱮᱫ ᱫᱚ ᱵᱟᱝ ᱞᱟᱦᱟᱜ ᱛᱟᱵᱚᱱᱟ, ᱱᱤᱛᱚᱜ ᱫᱚ ᱵᱟᱝ ᱞᱚᱫᱚᱜ ᱚᱠ ᱛᱮᱜᱮ ᱦᱩᱭᱩᱜ ᱛᱟᱵᱚᱱᱟ, ᱡᱟᱦᱟᱸ ᱞᱮᱠᱟ ᱠᱟ ᱠᱟᱛᱮᱫ ᱜᱮ, ᱟᱨ ᱡᱟᱹᱯᱩᱫ ᱨᱮ ᱨᱚᱦᱚᱭ ᱦᱩᱭᱩᱜ ᱛᱟᱵᱚᱱᱟ᱾
ᱦᱮᱸᱛᱚ᱾ ᱛᱟᱨᱯᱚᱨᱮ ᱟᱵᱚ ᱵᱚᱦᱚᱜ ᱠᱚ ᱚᱱᱠᱟᱜᱮ ᱮᱥᱮᱫ ᱫᱚᱦᱚ ᱠᱟᱜ ᱦᱩᱭᱩᱜᱼᱟ ᱡᱟᱛᱮ ᱫᱟᱜ ᱨᱮ ᱟᱞᱚ ᱞᱚᱦᱚᱫᱚᱜ ᱢᱟ ᱱᱚᱭᱟ ᱠᱚ ᱟᱵᱚ ᱩᱭᱦᱟᱹᱨ ᱵᱷᱟᱵᱽᱱᱟ ᱠᱟᱛᱮᱜᱽ ᱮ ᱪᱟᱥ ᱠᱟᱹᱢᱤ ᱠᱚ ᱞᱟᱦᱟ ᱥᱮᱫ ᱞᱟᱦᱟ ᱤᱫᱤ ᱦᱩᱭᱩᱜ ᱛᱟᱵᱚᱱᱟ᱾ ᱛᱟᱨᱯᱚᱨᱮ ᱪᱮᱜᱽᱠᱟ ᱜᱚᱨᱚᱢ ᱠᱚ ᱟᱹᱭᱠᱟᱹᱜ ᱠᱟᱱ ᱛᱟᱦᱮᱸᱜ? ᱡᱚᱠᱷᱚᱱ ᱵᱟᱭ ᱫᱟᱜ ᱮᱫ ᱛᱟᱦᱮᱸᱜ ᱟᱯᱮᱥᱮᱫ,
ᱟᱞᱮ ᱥᱤᱫ ᱝᱠᱟ ᱴᱩᱱᱟᱹᱜ ᱫᱚ ᱫᱟᱨᱮ ᱱᱟᱹᱲᱤ ᱠᱚ ᱚᱱᱟ ᱠᱚᱦᱚᱸ ᱥᱮᱫᱚ ᱚᱝᱠᱟ ᱫᱷᱚᱨᱚᱱ ᱫᱤᱱ ᱦᱚᱸ ᱫᱚᱢᱮᱜᱮᱭ ᱥᱤᱛᱩᱝᱼᱟ, ᱡᱟ ᱥᱮᱫ ᱮᱢ ᱪᱟᱞᱟᱜᱼᱟ ᱢᱚᱱᱮᱢ ᱡᱮ ᱫᱟᱨᱮ ᱵᱩᱴ ᱨᱮ ᱩᱢᱩᱞ ᱟᱥᱮ ᱪᱮᱫ ᱚᱱᱟ ᱦᱚᱸ ᱦᱟᱸᱰᱮ ᱱᱟᱰᱮ ᱫᱟᱨᱮ ᱠᱚ ᱢᱮᱱᱟᱜᱼᱟ, ᱩᱱᱟᱹᱜ ᱥᱟᱺᱜᱤᱧ ᱥᱮᱫ ᱟᱨᱦᱚᱸ ᱪᱟᱞᱟᱣ ᱠᱟᱛᱮ ᱫᱚ ᱫᱟᱨᱮ ᱵᱩᱴᱟᱹᱨ ᱨᱮ ᱪᱟᱞᱟᱣ ᱠᱟᱛᱮᱫ, ᱫᱩᱲᱩᱵ ᱡᱤᱨᱟᱹᱜ ᱦᱩᱭᱩᱜᱼᱟ,
ᱚᱝᱠᱟ ᱞᱮ ᱥᱮᱫᱚ ᱫᱚᱢᱮᱜᱮ ᱥᱤᱛᱩᱝ ᱟᱨ ᱚᱱᱠᱟ ᱧᱤᱫᱟᱹ ᱵᱮᱲᱟ ᱦᱚᱸ ᱦᱚᱭ ᱨᱚᱦᱚᱭ, ᱦᱚᱭ ᱦᱚ ᱞᱚᱞᱚᱜᱮ ᱵᱩᱡᱷᱟᱹᱜᱼᱟ᱾ ᱦᱩᱸ
ᱟᱪᱷᱟ ᱱᱟᱯᱟᱭ ᱠᱟᱛᱷᱟ ᱜᱮ᱾ ᱟᱞᱮ ᱥᱮᱫ ᱦᱚᱸᱱᱟᱜ ᱚᱝᱠᱟᱜᱮ, ᱟᱯᱮ ᱥᱮᱫ ᱞᱮᱠᱟᱜᱮ ᱟᱞᱮ ᱦᱚᱸ ᱩᱱᱟᱹᱜ ᱫᱟᱜ ᱠᱚᱫᱚ ᱵᱟᱹᱱᱩᱜᱼᱟ᱾ ᱫᱟᱜ ᱤᱧ ᱞᱟᱹᱮᱜᱽ, ᱫᱟᱨᱮ ᱠᱚ ᱩᱱᱟᱹᱜ ᱵᱟᱹᱱᱩᱜᱼᱟ᱾ ᱡᱟᱦᱟᱸ ᱠᱷᱟᱹᱛᱤᱨ ᱠᱚᱢ ᱵᱮᱥᱤ ᱟᱯᱮ ᱥᱮᱫ ᱞᱮᱠᱟ ᱟᱞᱮ ᱥᱮᱫ ᱦᱚᱸ ᱥᱤᱛᱩᱝ ᱫᱚ ᱟᱹᱭᱠᱟᱹᱜ ᱜᱮᱭᱟ, ᱛᱟᱨᱯᱚᱨᱮ ᱮᱸ ᱱᱤᱛᱚᱜ ᱫᱚᱭ ᱫᱟᱜ ᱠᱮᱫ ᱛᱮ ᱠᱟᱹᱴᱤᱡ ᱦᱚᱭᱞᱚᱝ ᱠᱚ, ᱠᱟᱹᱴᱤᱡ ᱨᱮᱭᱟᱲ ᱧᱚᱜ ᱟᱹᱭᱠᱟᱹᱜ ᱠᱟᱱᱟ᱾ ᱟᱨ ᱵᱟᱠᱷᱟᱱ ᱥᱤᱛᱩᱝ ᱨᱮᱜᱮ ᱦᱩᱲᱩ ᱨᱚᱦᱚᱭ ᱚᱱᱟ ᱥᱤᱛᱩᱝ ᱛᱮ ᱫᱟᱜ ᱦᱚᱸ ᱟᱹᱰᱤ ᱡᱳᱨ ᱞᱚᱞᱚ ᱛᱟᱦᱮᱸᱥ ᱥᱮ ᱟᱨᱚ ᱱᱚᱣᱟ ᱨᱮ ᱵᱟᱢ ᱪᱤᱠᱟᱹ ᱫᱟᱲᱮᱭᱟᱜᱼᱟ, ᱱᱚᱜᱝᱠᱟᱱ ᱢᱤᱫ ᱚᱥᱩᱵᱤᱫᱟ ᱦᱩᱭᱩᱜ ᱠᱟᱱ ᱛᱟᱦᱮᱸᱜᱽ, ᱟᱫᱚ ᱱᱤᱛᱚᱜ ᱫᱚ ᱚᱱᱠᱟ ᱚᱥᱩᱵᱤᱫᱟ ᱠᱚ ᱵᱟᱹᱱᱩᱜᱼᱟ᱾ ᱛᱟᱨᱯᱚᱨᱮ ᱛᱟᱨᱫᱤᱱ ᱩᱸᱜᱽ ᱦᱮᱸ ᱞᱟᱹᱭ ᱢᱮ ᱜᱚᱝᱠᱮ? ᱚ ᱢᱤᱫᱽᱴᱮᱱ ᱪᱮᱬᱮᱧ ᱠᱚᱭᱚᱜ ᱟᱠᱟᱫᱮᱭᱟ, ᱟᱫᱚ ᱫᱟᱜ ᱫᱤᱱ ᱛᱚ, ᱟᱫᱚᱧ ᱩᱭᱦᱟᱹᱨ ᱠᱮᱫᱟ ᱡᱮ ᱪᱮᱬᱮ ᱫᱚ
ᱦᱚᱻᱸ
ᱪᱮᱫ ᱫᱚ ᱚᱠᱟᱨᱚᱠᱚᱢ ᱩᱢᱩᱞᱚᱜ ᱜᱮᱛᱮ ᱛᱩᱠᱟᱹᱛᱮ ᱫᱟᱜ ᱛᱮᱦᱚᱸ ᱞᱚᱦᱚᱫᱚᱜ ᱛᱟᱠᱚᱣᱟ ᱡᱟᱦᱟᱱᱟᱜ ᱵᱟᱰᱟᱭᱱᱟ ᱜᱚᱝᱠᱮ
ᱱᱚᱝᱠᱟᱱᱟᱜ ᱫᱚ ᱵᱟᱰᱟᱭ ᱫᱚ ᱵᱟᱝ ᱧᱮᱞ ᱦᱩᱭ ᱠᱟᱱᱟ ᱡᱮ ᱪᱮᱬᱮ ᱠᱚᱣᱟᱜ ᱯᱟᱹᱠᱲᱟᱹ ᱠᱚ ᱤᱞ ᱠᱚᱠᱩ ᱫᱚ ᱫᱟᱜᱽ ᱨᱮᱦᱚᱸ ᱢᱟᱱᱮ ᱵᱟᱝ ᱞᱚᱦᱚᱫ ᱦᱚᱫᱚᱜ ᱛᱟᱠᱚᱣᱟ ᱦᱮᱸ ᱱᱚᱠᱟ ᱧᱮᱞ ᱦᱩᱭ ᱠᱟᱱᱟ ᱵᱟᱠᱷᱟᱡ ᱛᱚ ᱧᱮᱞ ᱠᱟᱜ ᱛᱩᱠᱟᱹ ᱠᱚ ᱨᱟᱹᱯᱩᱫᱚᱜᱼᱟ, ᱦᱩᱸ ᱫᱟᱜ ᱡᱟᱹᱲᱤ ᱚᱱᱠᱟᱜᱮ ᱧᱮᱞ ᱦᱩᱭ ᱟᱠᱟᱱᱟ ᱨᱮᱦᱚᱸ ᱩᱱᱠᱩ ᱫᱚᱠᱚ ᱩᱰᱟᱹᱣ ᱫᱟᱲᱮᱭᱟᱜ ᱜᱮᱭᱟ ᱡᱮᱢᱚᱱ ᱥᱤᱢ ᱢᱮᱱᱟᱜ ᱠᱚᱣᱟ ᱦᱮᱸ ᱾ ᱩᱱᱠᱩ ᱫᱚ ᱮᱱᱠᱷᱟᱱᱠᱩ ᱟᱫᱚ ᱩᱱᱤ ᱫᱚ ᱚᱱᱟ ᱡᱩᱨ ᱛᱮ ᱩᱰᱟᱹᱣ ᱦᱚᱸ ᱵᱟᱭ ᱫᱟᱲᱮᱭᱟᱜᱼᱟ ᱡᱟᱦᱟᱸ ᱚᱱᱟ ᱴᱷᱮᱡ ᱫᱮᱡᱚᱜ ᱧᱮᱞ ᱦᱩᱭ ᱟᱠᱟᱱᱟ ᱟᱨ ᱪᱮᱫ ᱾ ᱱᱚᱜᱼᱚᱭ ᱱᱚᱝᱠᱟ ᱧᱮᱞ ᱵᱟᱲᱟᱣ ᱠᱟᱹᱫᱟᱹᱧ ᱟᱨ
ᱟᱪᱪᱷᱟ ᱾ ᱟᱹᱰᱤ ᱱᱟᱯᱟᱭ ᱦᱮᱸ ᱟᱹᱰᱤ ᱱᱟᱯᱟᱭ ᱟᱹᱰᱤ ᱫᱟᱢᱟᱱ ᱫᱟᱢᱟᱱ ᱠᱟᱛᱷᱟ ᱠᱚᱧ ᱟᱸᱡᱚᱢ ᱠᱮᱫᱟ ᱾
ᱟᱪᱪᱷᱟ ᱜᱚᱢᱠᱮ ᱛᱟᱦᱞᱮ ᱱᱚᱜᱼᱚᱭ ᱟᱢ ᱫᱚ ᱟᱵᱩ ᱫᱚ ᱦᱮᱡᱭᱮᱱ ᱛᱟᱵᱚᱱᱟ ᱛᱚ ᱪᱟᱥ ᱫᱤᱱ ᱾ ᱱᱚᱝᱠᱟ ᱱᱟᱦᱮᱞ ᱥᱮ ᱟᱲᱮ ᱞᱟᱜ ᱚᱱᱟ ᱠᱚᱫᱚ ᱛᱤᱱᱟᱹᱜ ᱥᱟᱺᱜᱤᱮᱢ ᱵᱟᱲᱟᱭ ᱜᱮᱭᱟ?
ᱟᱪᱪᱷᱟ ᱟᱹᱰᱤ ᱱᱟᱯᱟᱭ ᱫᱟᱢᱟᱱ ᱠᱟᱛᱷᱟᱢ ᱠᱩᱞᱤ ᱠᱤᱫᱤᱧᱟ ᱜᱚᱝᱠᱮ ᱾ ᱱᱚᱣᱟ ᱠᱚᱫᱚ ᱟᱵᱚᱣᱟᱜ ᱟᱹᱰᱤ ᱜᱮ ᱞᱟᱹᱠᱛᱤ ᱠᱟᱱᱟ ᱱᱚᱣᱟ ᱠᱚ ᱵᱟᱰᱟᱭ ᱾ ᱦᱮᱸᱥᱮ ᱪᱮᱫᱟᱜ ᱥᱮ ᱟᱵᱚ ᱫᱚ ᱡᱟᱹᱥᱛᱤ ᱜᱟᱱ ᱜᱮ ᱪᱟᱥ ᱪᱮᱛᱟᱱ ᱨᱮ ᱴᱮᱦᱟᱰ ᱵᱚᱱ ᱛᱟᱜᱤᱱᱟ ᱾ ᱪᱟᱥ ᱟᱛᱮᱫ ᱜᱮ ᱟᱵᱚᱣᱟᱜ ᱯᱩᱨᱟᱹ ᱪᱟᱥ ᱟᱛᱮᱜ ᱜᱮ ᱥᱟᱨᱟ ᱵᱚᱪᱷᱟᱨ ᱡᱚᱢ ᱧᱩᱣᱟᱜ ᱵᱚᱱ ᱡᱚᱢᱟ ᱦᱮᱸᱥᱮ ᱾ ᱛᱚ ᱱᱚᱣᱟ ᱠᱚᱫᱚ ᱦᱩᱰᱤᱧ ᱠᱷᱚᱱᱜᱮᱧ ᱤᱧ ᱫᱚᱧ ᱪᱟᱞᱟᱜ ᱜᱮᱭᱟ ᱵᱷᱤᱴᱟᱹ ᱢᱟᱜ ᱡᱟᱦᱟᱸ ᱫᱚ ᱛᱟᱨᱯᱚᱨᱮ ᱟᱞᱮ ᱫᱚ ᱱᱟᱦᱟᱜ ᱜᱟᱹᱭ ᱰᱟᱹᱝᱨᱤ ᱠᱚ ᱵᱟᱹᱱᱩᱜ ᱠᱚ ᱛᱟᱞᱮ ᱥᱮ ᱛᱟᱨᱯᱚᱨᱮ ᱥᱤᱭᱳᱜ ᱠᱚᱫᱚ ᱴᱟᱠᱴᱟᱨ ᱛᱮᱜᱮ ᱦᱩᱰᱤᱧ ᱩᱢᱮᱨ ᱠᱷᱚᱱᱜᱤᱧ ᱧᱮᱞ ᱟᱠᱟᱫᱟ ᱟᱞᱮᱫ ᱫᱚ ᱴᱟᱠᱴᱟᱨ ᱴᱟᱠᱴᱟᱨ ᱛᱮᱜᱮᱞᱮ ᱥᱤᱭ ᱠᱟᱫᱟ, ᱦᱮᱸᱥᱮ ᱾ ᱛᱟᱨᱯᱚᱨ ᱛᱚ ᱟᱢ ᱜᱚᱝᱠᱮ ᱛᱤᱱᱟᱹᱜ ᱪᱮᱫ ᱠᱚᱢ ᱵᱟᱰᱟᱭᱟ ᱚᱱᱟ ᱠᱩ‌ ᱤᱫᱤ ᱠᱟᱛᱮᱜ
ᱵᱟᱰᱟᱭ ᱫᱚ ᱩᱱᱟᱹᱜ ᱫᱚ ᱵᱟᱹᱱᱩᱜᱼᱟ ᱱᱮᱛᱟᱨ ᱫᱚ ᱦᱟᱸᱜ ᱦᱟᱜᱼᱚᱭ ᱛᱚᱵᱮ ᱵᱚᱱ ᱥᱤᱭᱮᱫᱟ ᱱᱮᱛᱟᱨ ᱫᱚ ᱚᱱᱟ ᱠᱚ ᱴᱟᱠᱴᱟᱨ ᱠᱚ ᱯᱟᱣᱟᱨ ᱴᱮᱞᱟᱨ ᱠᱚ ᱚᱱᱟ ᱠᱚ ᱦᱮᱡ ᱟᱠᱟᱱ ᱾ ᱛᱮ ᱦᱚᱲ ᱠᱚ ᱱᱟᱦᱮᱞ ᱛᱮᱦᱚᱸ ᱥᱤ ᱫᱚ ᱵᱟᱝ ᱥᱟᱱᱟᱭᱮᱫ ᱠᱚᱣᱟ ᱾ ᱚᱱᱟᱫᱚ ᱢᱤᱫ ᱫᱷᱟᱣ ᱥᱤᱭᱟᱭ ᱞᱚᱥᱚᱫ ᱩᱛᱟᱹᱨᱚᱜᱼᱟ ᱾ ᱦᱮᱸ ᱛᱟᱦᱚᱞᱮ ᱠᱷᱟᱱ ᱫᱚ ᱢᱤᱫ ᱫᱤᱱ ᱨᱮᱜᱮᱢ ᱨᱚᱦᱚᱭ ᱫᱟᱲᱮᱭᱟᱜᱼᱟ ᱾ ᱟᱨ ᱚᱱᱠᱟ ᱱᱟᱦᱮᱞ ᱛᱮᱢ ᱥᱤ ᱠᱷᱟᱱ ᱢᱮᱥᱤᱱ ᱵᱟᱨᱥᱤᱝ ᱥᱤᱫᱷᱟ ᱟᱨᱦᱚᱸ ᱯᱚᱨᱮᱛᱮ ᱪᱟᱞᱟᱣᱛᱮ ᱟᱨᱦᱚᱸ ᱥᱤ ᱞᱚᱥᱚᱫ ᱦᱩᱭᱩᱜᱼᱟ ᱛᱚᱵᱮ ᱮᱱᱟᱜ ᱦᱩᱲᱩ ᱟᱨ ᱴᱟᱠᱴᱟᱨ ᱦᱮᱡ ᱠᱟᱛᱮᱫ ᱤᱧᱫᱚᱧ ᱞᱟᱹᱭᱟ ᱟᱹᱰᱤᱜᱮ ᱥᱩᱵᱤᱫᱷᱟ ᱢᱤᱫ ᱫᱤᱱ ᱨᱮ ᱡᱟᱦᱟᱸ ᱵᱟᱨ ᱯᱮ ᱫᱤᱱ ᱠᱟᱹᱢᱤ ᱦᱩᱭ ᱠᱚᱜᱼᱟ ᱚᱱᱟ ᱠᱟᱹᱢᱤ ᱢᱤᱫ ᱫᱤᱱ ᱨᱮᱜᱮ ᱵᱚᱱ ᱠᱚᱨᱟᱣ ᱫᱟ ᱦᱮᱸ ᱟᱨ ᱡᱟᱦᱟᱸ ᱞᱮᱠᱟ ᱧᱮᱞᱚᱜ ᱠᱟᱱᱟ ᱱᱮᱛᱟᱨ ᱫᱚ ᱚᱱᱠᱟ ᱦᱚᱲᱚ ᱨᱚᱦᱚᱭ ᱢᱮᱥᱤᱱ ᱠᱚ ᱚᱰᱚᱠ ᱟᱠᱟᱱᱟ ᱾ ᱡᱮ ᱦᱚᱲ ᱠᱚ ᱡᱟᱦᱟᱸ ᱞᱮᱠᱟ ᱞᱟᱦᱟᱛᱮ ᱦᱚᱲ ᱦᱚᱲᱮᱫ ᱠᱚ ᱛᱟᱦᱮᱱᱟᱠᱚ ᱦᱩᱲᱩ ᱨᱚᱦᱚᱸ ᱦᱚᱭ ᱚᱱᱟ ᱠᱚ ᱞᱟᱹᱜᱤᱫ ᱞᱟᱦᱟ ᱛᱮᱫᱚ ᱦᱚᱲ ᱠᱚᱦᱚᱸ ᱠᱚ ᱧᱮᱞᱮᱫ ᱠᱚ ᱛᱟᱦᱮᱸᱫ ᱾ ᱠᱟᱱᱟ ᱡᱚᱛᱚ ᱠᱤᱪᱷᱩ ᱜᱮ ᱦᱩᱭᱩᱜ ᱠᱟᱱᱟᱠ ᱢᱮᱥᱤᱱ ᱛᱮᱜᱮ ᱾ ᱦᱩᱲᱩ ᱦᱚᱸᱵᱚᱱ ᱫᱟᱞ ᱮᱫᱟ ᱢᱮᱥᱤᱱ ᱛᱮ ᱾ ᱮ ᱞᱟᱦᱟᱛᱮ ᱟᱸᱡᱚᱢ ᱠᱟᱱᱟ ᱡᱮᱼᱼ ᱯᱟᱴᱟ ᱨᱮᱠᱚ ᱫᱟᱞᱮᱫ ᱛᱟᱦᱮᱸ ᱠᱟᱱᱟ ᱾ ᱱᱮᱛᱟᱨ ᱫᱚ ᱚᱱᱟ ᱦᱚᱸᱢᱮᱥᱤᱱ ᱦᱩᱭ, ᱦᱩᱭ ᱟᱠᱟᱱᱟ ᱾ ᱦᱟᱱᱮ ᱦᱩᱲᱩ ᱵᱚᱱ ᱛᱤᱠᱤ ᱛᱮᱵᱚ ᱱᱭᱼᱼ ᱦᱩᱲᱩᱝ ᱛᱟᱠᱚ ᱱᱚᱜᱼᱱᱟ ᱦᱚᱸ ᱢᱤᱫ ᱥᱮᱫᱟᱭ ᱫᱚ ᱚᱱᱠᱟ ᱦᱩᱲᱩᱝ ᱮᱫ ᱛᱟᱦᱮᱸᱫ ᱠᱚ ᱰᱷᱤᱝᱠᱤ ᱠᱚᱨᱮ ᱾ ᱡᱮᱭᱥᱮ ᱱᱚᱝᱠᱟ ᱫᱚᱼᱼ ᱜᱟᱹᱰᱤ ᱦᱚᱸ ᱟᱫᱚ ᱚᱱᱟ ᱠᱷᱟᱹᱛᱤᱨ ᱛᱮ ᱠᱚ ᱫᱚ ᱧᱮᱞ ᱦᱩᱭ ᱟᱠᱟᱱᱟ ᱾ ᱟᱯᱮ ᱥᱮᱫ ᱫᱚ ᱛᱟᱦᱞᱮ ᱚᱱᱠᱟ ᱢᱮᱥᱤᱱ ᱛᱮ ᱜᱮᱼᱼ ᱛᱚ ᱦᱩᱲᱩ ᱠᱚ ᱦᱩᱲᱩ ᱠᱚ ᱫᱟᱞᱟ ᱦᱩᱲᱩ ᱠᱚ ᱤᱨᱟ ᱚᱱᱠᱟ ᱜᱮᱛᱚ ᱾
ᱦᱮᱸ ᱦᱮᱸ ᱴᱷᱤᱠ ᱠᱟᱛᱷᱟ ᱜᱮᱢ ᱞᱟᱹᱭ ᱟᱠᱟᱫᱟ ᱱᱟᱱᱟᱜ ᱱᱤᱛᱚᱜ ᱫᱚ ᱧᱮᱞᱚᱜᱚᱜ ᱠᱟᱱᱟ, ᱪᱮᱫ ᱞᱮᱠᱟ ᱞᱟᱦᱟ ᱛᱮᱫᱚ ᱜᱟᱹᱭ ᱰᱟᱝᱨᱟ ᱛᱮᱠᱚ ᱥᱤ ᱛᱟᱦᱮᱸᱫ ᱠᱷᱮᱛ ᱠᱚ ᱱᱤᱛᱚᱜ ᱫᱚ ᱴᱨᱟᱠᱴᱟᱨ ᱛᱮ ᱾ ᱟᱞᱮ ᱥᱮᱫ ᱦᱚᱸ ᱚᱱᱠᱟ ᱜᱮ ᱱᱟᱜ ᱴᱟᱠᱴᱟᱨ ᱠᱚᱛᱮ ᱠᱚ ᱥᱤ ᱮᱫᱟ ᱟᱨ ᱡᱟᱦᱟᱸᱭᱼᱼ ᱠᱚᱨᱮᱱ ᱡᱩᱫᱤ ᱢᱮᱱᱟᱜ ᱠᱚᱣᱟ ᱜᱟᱹᱭ ᱰᱟᱝᱨᱟ, ᱱᱩᱠᱩ ᱠᱚᱼᱼ ᱛᱚ ᱥᱤᱭᱮᱫ ᱨᱮᱦᱚᱸ ᱠᱚ ᱜᱟᱹᱭ ᱰᱟᱝᱨᱟ ᱛᱮ ᱦᱩᱰᱤᱧ ᱦᱩᱰᱤᱧ ᱠᱷᱮᱛ ᱠᱚ ᱠᱚ ᱥᱤᱭᱮᱫᱟ ᱱᱟᱜ ᱜᱟᱹᱭ ᱰᱟᱝᱨᱟ ᱠᱚᱛᱮ ᱫᱚ ᱾ ᱛᱟᱨᱯᱚᱨᱮ ᱱᱚᱣᱟᱛᱮ ᱟᱹᱰᱤᱜᱟᱱ ᱥᱩᱵᱤᱫᱷᱟ ᱦᱩᱭᱩᱜ ᱠᱟᱱ ᱛᱟᱵᱚᱱᱟ ᱟᱵᱚᱣᱟᱜ ᱴᱟᱠᱴᱟᱨ ᱛᱮ ᱟᱢ ᱡᱟᱦᱟᱸ ᱞᱮᱠᱟᱢ ᱞᱟᱹᱭ ᱠᱮᱫᱟ ᱾ ᱮᱸ ᱡᱮᱞᱮᱠᱟ ᱟᱵᱚ ᱵᱚᱱᱼᱼ ᱮᱸ ᱦᱚᱲ ᱠᱚᱢ ᱞᱟᱜᱟᱜ ᱠᱟᱱᱟ ᱟᱹᱰᱤ ᱠᱚᱢ ᱦᱚᱲᱛᱮ ᱡᱟᱦᱟᱸ ᱠᱟᱹᱢᱤ ᱫᱚ ᱟᱹᱰᱤ ᱡᱟᱹᱥᱛᱤ ᱦᱚᱲ ᱞᱟᱜᱟᱜ ᱠᱟᱱ ᱛᱮ ᱚᱱᱟ ᱨᱮ ᱟᱹᱰᱤ ᱠᱚᱢ ᱦᱚᱲ ᱛᱮᱜᱮ ᱦᱩᱭᱩᱜ ᱠᱟᱱᱟ ᱾ ᱱᱚᱜᱼᱚ ᱱᱚᱝᱠᱟ ᱢᱤᱫᱴᱮᱱ ᱥᱩᱵᱤᱫᱷᱟ ᱵᱚᱱ ᱧᱟᱢ ᱮᱫᱟ ᱛᱟᱨᱯᱚᱨᱮᱼᱼ ᱡᱟᱦᱟᱸ ᱠᱟᱹᱢᱮ ᱨᱮᱼᱼ ᱩᱸ ᱢᱚᱬᱮ ᱛᱩᱨᱩᱭ ᱫᱤᱱ ᱚᱠᱛᱚ ᱞᱟᱜᱟᱣ ᱠᱚᱜᱼᱟ ᱱᱚᱣᱟ ᱱᱟᱜ ᱟᱵᱚ ᱴᱟᱠᱴᱟᱨ ᱛᱮᱠᱷᱟᱱ ᱫᱚ ᱢᱤᱫ ᱫᱤᱱ ᱛᱮᱜᱮ ᱦᱩᱭᱩᱜ ᱠᱟᱱᱟ ᱱᱚᱜᱼᱟ ᱦᱚᱸ ᱢᱤᱫᱴᱮᱱ ᱾ ᱚᱠᱛᱚ ᱦᱚᱸ ᱵᱟᱧᱪᱟᱜ ᱠᱟᱱᱟ ᱱᱚᱰᱮ ᱧᱮᱞᱚᱜᱚᱜ ᱠᱟᱱᱟ ᱦᱮᱸᱥᱮ ᱛᱟᱨᱯᱚᱨᱮ, ᱱᱚᱝᱠᱟ ᱟᱹᱰᱤ ᱟᱭᱢᱟ ᱜᱟᱱ ᱛᱟᱨᱯᱚᱨᱮᱼᱼ ᱧᱮᱞ ᱟᱠᱟᱱᱟ ᱴᱟᱠᱴᱟᱨ ᱛᱮ ᱥᱤ ᱞᱮᱠᱷᱟᱱ ᱡᱟᱦᱟᱸᱭ ᱠᱚ ᱠᱷᱮᱛ ᱨᱮ ᱥᱩᱨ ᱥᱩᱨ ᱟᱲᱮ ᱠᱚ ᱢᱮᱱᱟᱜ ᱠᱚᱣᱟ ᱱᱩᱜᱠᱩᱣᱟᱜ ᱢᱤᱫᱴᱮᱱᱼᱼ ᱮ ᱟᱲᱮ ᱠᱚ ᱚᱱᱮ ᱥᱟᱭᱤᱰ ᱥᱟᱭᱤᱰ ᱛᱮ ᱡᱚᱠᱷᱚᱱ ᱥᱤ ᱮᱫᱟᱭ, ᱫᱷᱟᱨᱮ ᱫᱷᱟᱨᱮ ᱛᱮ ᱟᱲᱮ ᱫᱷᱟᱨᱮ ᱫᱷᱟᱨᱮᱛᱮ ᱟᱲᱮ ᱠᱚ ᱨᱟᱹᱯᱩᱫᱚᱜ ᱠᱟᱱᱟ ᱾ ᱚᱱᱟ ᱠᱷᱟᱹᱛᱤᱨ ᱛᱮ ᱡᱟᱦᱟᱸᱭᱼᱟ ᱚᱱᱟ ᱦᱟᱱᱟ ᱫᱷᱟᱨᱱᱤᱡ ᱠᱷᱮᱛ ᱨᱮᱱ ᱢᱮᱱᱟᱭᱟ ᱩᱱᱤᱼᱼ ᱢᱟᱹᱞᱤᱠᱮ ᱨᱟᱹᱜᱤᱜ ᱠᱟᱱᱟ ᱱᱚᱝᱠᱤᱱ ᱢᱚᱫᱽᱫᱷᱮ ᱨᱮ ᱢᱤᱫᱴᱮᱱ ᱮᱯᱮᱨᱦᱮᱰᱮᱡ ᱥᱤᱨᱡᱟᱹᱜ ᱠᱟᱱᱟ ᱾ ᱱᱚᱜᱼᱚ ᱱᱚᱝᱠᱟᱱᱟᱜ ᱢᱤᱫᱴᱮᱱᱼᱼ ᱵᱟᱹᱲᱤᱡ ᱫᱤᱠ ᱧᱮᱞᱚᱜᱚᱜ ᱠᱟᱱᱟ, ᱟᱨ ᱵᱟᱹᱠᱤ ᱫᱚ ᱡᱷᱚᱛᱚ ᱜᱮ ᱴᱷᱤᱠ ᱜᱮᱭᱟ ᱾
ᱵᱟᱹᱠᱤ ᱫᱚ ᱚᱱᱠᱟ ᱡᱚᱛᱚ ᱜᱮ ᱥᱩᱵᱤᱫᱷᱟ ᱜᱮ ᱛᱟᱵᱚᱱᱟ ᱾ ᱴᱷᱤᱠᱜᱮᱭᱟ ᱦᱮᱸ ᱥᱮᱸ ᱱᱚᱜᱱᱚᱶᱟ ᱜᱮ ᱥᱚᱢᱚᱥᱥᱟ ᱟᱹᱲᱮ ᱠᱚ ᱨᱟᱹᱯᱩᱫᱚᱜ ᱠᱟᱱᱟ ᱚᱱᱟᱼᱼ ᱟᱨᱚ ᱦᱚᱲᱟᱜ ᱠᱷᱮᱛ ᱠᱷᱮᱛ ᱛᱮ ᱴᱨᱟᱠᱴᱟᱨ ᱠᱚᱠᱚ ᱤᱫᱤᱭᱮᱫᱟ᱾ ᱚᱱᱠᱟ ᱟᱲᱮ ᱠᱚ ᱨᱟᱹᱯᱩᱫᱚᱜ ᱠᱟᱱᱟ ᱟᱨᱼᱼ ᱚᱱᱟ ᱟᱜᱮ ᱛᱮᱫᱚ ᱵᱟᱝ ᱠᱚ ᱡᱩᱛ ᱚᱴᱚ ᱠᱟᱛᱟ ᱠᱚ ᱠᱟᱱᱟ ᱡᱮ ᱚᱱᱟ ᱡᱟᱦᱟᱸ ᱞᱮᱠᱟ ᱛᱟᱦᱮᱸ ᱠᱟᱱᱟ ᱚᱱᱠᱟ ᱫᱚ ᱟᱫᱚ ᱵᱟᱝᱠᱚ ᱡᱩᱛ ᱦᱚᱴᱚ ᱠᱟᱛᱟ ᱠᱚ ᱟᱠᱚ ᱫᱚ ᱟᱠᱚᱣᱟᱜ ᱥᱩᱵᱤᱫᱷᱟ ᱠᱚ ᱧᱮᱞ ᱮᱫᱟ ᱾ ᱚ ᱠᱷᱮᱛ ᱨᱮ ᱡᱮ ᱟᱨ ᱢᱤᱫ ᱦᱚᱲᱟᱜ ᱠᱷᱚᱛᱤ ᱠᱟᱛᱮ ᱢᱤᱫ ᱦᱚᱲᱟᱜ ᱥᱩᱵᱤᱫᱟ ᱚᱱᱟ ᱠᱚᱫᱚ ᱵᱟᱝ ᱦᱩᱭ ᱞᱮᱱᱠᱷᱟᱱ ᱜᱮ ᱱᱟᱯᱟᱭ ᱠᱚᱜᱼᱟ ᱾ ᱚᱱᱠᱟ ᱡᱟᱦᱟᱸᱭᱟᱜᱼᱼ ᱠᱷᱮᱛ ᱛᱮ ᱦᱚᱭᱛᱳ ᱴᱟᱠᱴᱟᱨ ᱠᱚ ᱵᱟᱵᱚᱱ ᱯᱟᱨᱚᱢ ᱠᱮᱫᱟ, ᱚᱱᱟ ᱠᱚᱫᱚ ᱟᱵᱚ ᱡᱩᱫᱽ ᱫᱚᱨᱠᱟᱨ ᱠᱟᱱ ᱛᱟᱵᱚᱱᱟ, ᱡᱟᱛᱮ ᱩᱱᱤ ᱦᱚᱸ ᱠᱚᱥ ᱴᱚ ᱵᱟᱝ
ᱴᱷᱤᱠ, ᱡᱚᱛᱷᱟᱛ ᱠᱟᱛᱷᱟ ᱜᱮᱢ ᱞᱟᱹᱭ ᱠᱟᱫᱟ᱾ ᱟᱨ ᱱᱚᱝᱠᱟ ᱱᱚᱣᱟ ᱟᱲᱮ ᱠᱷᱟᱹᱛᱤᱨ ᱜᱮ ᱟᱹᱰᱤ ᱟᱭᱢᱟ ᱜᱟᱱ ᱦᱚᱲ ᱢᱩᱫᱽ ᱨᱮ ᱢᱤᱫᱴᱮᱱ ᱮᱯᱮᱨᱦᱮᱸᱰᱮᱡ ᱥᱮ ᱛᱟᱯᱟᱢ ᱠᱷᱟᱹᱯᱟᱹᱨᱤ ᱥᱤᱨᱡᱟᱹᱜ ᱠᱟᱱᱟ, ᱛᱟᱨᱯᱚᱨᱮ ᱟᱲᱮ ᱨᱟᱹᱯᱩᱫ ᱠᱟᱛᱷᱟ ᱡᱚᱠᱷᱚᱱᱮᱢ ᱞᱟᱹᱭ ᱠᱮᱫᱟ, ᱮᱸ ᱛᱟᱨᱯᱚᱨᱮ ᱟᱨ ᱜᱩᱰᱩ ᱠᱚ ᱵᱩᱨᱩᱡ ᱜᱮᱭᱟ ᱱᱟᱦᱟᱜ ᱟᱲᱮ ᱠᱚᱨᱮ, ᱚᱱᱟ ᱚᱠᱛᱚ ᱱᱩᱠᱩ ᱜᱤᱫᱽᱨᱟᱹ ᱠᱚ ᱜᱩᱰᱩ ᱛᱟᱲᱟᱣ ᱠᱚ ᱪᱟᱞᱟᱜᱼᱟ, ᱛᱟᱨᱯᱚᱨᱮ ᱟᱲᱮ ᱜᱮ ᱯᱩᱨᱟᱹ ᱠᱚ ᱢᱟᱜ ᱮᱸ ᱨᱟᱹᱯᱩᱫᱟ ᱦᱮᱸ ᱥᱮ᱾ ᱟᱫᱚ ᱱᱚᱣᱟ ᱠᱷᱟᱹᱛᱤᱨ ᱱᱚᱝᱠᱟᱱᱟᱜ ᱟᱹᱰᱤ ᱟᱭᱢᱟ ᱜᱟᱱ ᱱᱚᱝᱠᱟ ᱟᱲᱮ ᱨᱟᱹᱯᱩᱫ ᱨᱮᱱᱟᱜ ᱠᱟᱛᱷᱟ ᱠᱚ ᱱᱮᱛᱟᱨ ᱟᱸᱡᱚᱢᱚᱜ ᱠᱟᱱᱟ, ᱟᱨ ᱡᱟᱹᱥᱛᱤ ᱠᱷᱟᱹᱯᱟᱹᱨᱤ ᱦᱚᱸ ᱚᱱᱟ ᱦᱟᱥᱟ ᱡᱟᱭᱜᱟ ᱠᱚ ᱤᱫᱤ ᱠᱟᱛᱮ ᱜᱮ ᱦᱩᱭᱩᱜ ᱠᱟᱱᱟ ᱥᱮ ᱡᱟᱹᱥᱛᱤ ᱠᱟᱭᱛᱮ᱾ ᱟᱫᱚ ᱱᱚᱰᱮ ᱦᱚᱧ ᱧᱮᱞᱮᱫᱟ, ᱱᱚᱣᱟ ᱫᱚ ᱱᱚᱣᱟ ᱨᱮᱱᱟᱜ ᱪᱮᱫ ᱪᱤᱠᱟᱹ ᱜᱟᱱᱚᱜᱼᱟ ᱡᱟᱦᱟᱸᱛᱮ ᱟᱲᱮ ᱦᱟᱯᱮᱱ ᱫᱤᱱ ᱨᱮ ᱮᱸ ᱚᱱᱟ ᱱᱤᱭᱟᱹ ᱠᱷᱟᱹᱯᱟᱹᱨᱤ ᱵᱟᱝ ᱦᱩᱭᱩᱜ ᱢᱟ ᱚᱱᱟ ᱠᱚᱣᱟᱜ ᱦᱟᱥᱟ ᱡᱟᱭᱜᱟ ᱱᱤᱭᱟᱹ, ᱡᱟᱦᱟᱸᱭᱟᱜ ᱡᱟᱸᱦᱟ ᱛᱤᱱ ᱢᱟᱨᱟᱝ ᱠᱟᱱᱟ ᱚᱱᱟ ᱠᱷᱚᱱ ᱡᱟᱹᱥᱛᱤ, ᱦᱟᱹᱱᱤ ᱫᱷᱟᱨᱮ ᱟᱞᱚᱭ ᱦᱟᱛᱟᱣ ᱫᱟᱲᱮᱭᱟᱜ ᱢᱟ ᱱᱚᱣᱟ ᱤᱫᱤ ᱠᱟᱛᱮ ᱡᱟᱦᱟᱸᱱᱟᱜ ᱵᱮᱱ ᱞᱟᱹᱭᱟ ᱜᱚᱝᱠᱮ?
ᱱᱚᱣᱟ ᱤᱫᱤ ᱠᱟᱛᱮᱫ ᱫᱚ ᱤᱧ ᱦᱚᱸ ᱚᱱᱠᱟ ᱞᱮᱠᱟ ᱫᱚ ᱱᱤᱛᱚᱜ ᱫᱚ ᱵᱟᱧ ᱞᱟᱹᱭ ᱫᱟᱲᱮᱭᱟᱜ ᱠᱟᱱᱟ, ᱟᱨ ᱚᱱᱠᱟ ᱜᱩᱰᱩ ᱠᱚᱠᱚ ᱜᱮᱞᱮᱡᱟ ᱩᱱᱠᱩ ᱠᱚᱦᱚᱸ ᱞᱟ ᱫᱚᱨᱠᱟᱨ ᱠᱟᱱᱟ ᱪᱮᱫᱟᱜ ᱵᱟᱝᱢᱟ, ᱦᱟᱱᱟ ᱥᱟᱶ ᱜᱮᱞᱮᱡᱟ ᱠᱚ ᱦᱟᱱᱟ ᱥᱟᱜ ᱠᱷᱚᱱ ᱱᱚᱣᱟ ᱥᱟᱜ ᱠᱚ, ᱜᱮᱞᱮᱡ ᱯᱟᱨᱚᱢ ᱠᱟᱜ ᱜᱮᱭᱟ ᱱᱤᱭᱟᱹ ᱠᱷᱮᱛ ᱦᱟᱱᱟ ᱱᱚᱭᱟ ᱜᱮ, ᱦᱮᱸ ᱱᱚᱝᱠᱟ ᱟᱨ ᱠᱷᱮᱛ ᱠᱚᱨᱮ ᱦᱚᱸ ᱫᱟᱜ ᱠᱚ ᱵᱟᱝ ᱛᱟᱦᱮᱱ ᱛᱟᱵᱚᱱᱟ, ᱡᱟᱦᱟᱸᱥ ᱛᱮ ᱜᱩᱰᱩ ᱜᱮᱞᱮᱡ ᱠᱟᱸᱰᱮ ᱛᱮᱦᱚᱸ ᱩᱰᱩᱠ ᱪᱟᱵᱟᱭᱮᱱ ᱜᱮᱭᱟᱭ᱾ ᱡᱟᱦᱟᱸ ᱫᱟᱜ ᱠᱚ ᱛᱟᱦᱮᱸᱱᱟ ᱦᱮᱸ, ᱟᱨ ᱦᱚᱸᱜ-ᱚᱝᱠᱟ ᱨᱟᱹᱥᱠᱟᱹ ᱡᱟᱞᱟ